ᱦᱮᱞᱳ ᱦᱮᱞᱳ
ᱦᱮᱸ ᱜᱚᱝᱠᱮ ᱡᱚᱦᱟᱨ ᱜᱮ
ᱟᱸᱡᱚᱢᱚᱜ ᱠᱟᱱᱟ ᱥᱮ ᱵᱟᱝ ᱜᱚᱝᱠᱮ
ᱟᱸᱡᱚᱢ ᱫᱚ ᱟᱸᱡᱚᱢᱚᱜ ᱠᱟᱱᱟ ᱟᱹᱰᱤ ᱟᱥᱛᱮ ᱛᱮ ᱟᱸᱡᱚᱢᱚᱜ ᱠᱟᱱᱟ
ᱟᱹᱞᱤᱧ ᱦᱚᱸ ᱮᱱᱟᱠᱷᱟᱱ ᱚᱱᱠᱟ ᱠᱷᱩᱵ ᱟᱥᱛᱮ ᱜᱮᱞᱤᱧ ᱟᱸᱡᱚᱢᱮᱫ-ᱟ ᱨᱚᱲ ᱠᱚ᱾
ᱟᱹᱰᱤ ᱟᱥᱛᱮ ᱟᱸᱡᱚᱢᱚᱜ ᱠᱟᱱᱟ ᱜᱚᱢᱠᱮ ᱟᱨ ᱠᱟᱹᱴᱤᱡ ᱡᱳᱨᱛᱮ ᱨᱚᱲ ᱢᱮ ᱟᱨ
ᱦᱩᱸ ᱦᱩᱸ ᱚᱠᱟ ᱫᱤᱥᱚᱢ ᱫᱚ ᱚᱠᱟ ᱥᱮᱫ?
ᱜᱚᱢᱠᱮ ᱵᱟᱝ ᱟᱸᱡᱚᱢᱚᱜ ᱠᱟᱱᱟ ᱴᱷᱤᱠ ᱴᱷᱟᱠ
ᱫᱤᱥᱚᱢ ᱫᱚ ᱚᱠᱟ ᱥᱮᱫ?
ᱫᱤᱥᱚᱢ ᱫᱚ ᱱᱚᱣᱟ ᱤᱭᱟᱹ ᱛᱟᱞᱟ ᱛᱮᱫᱚ ᱞᱟᱹᱭ ᱠᱚ ᱵᱟᱨᱱᱟ ᱠᱟᱫᱟ ᱛᱚ
ᱟᱪᱪᱷᱟ ᱚ ᱟᱪᱷᱟ ᱟᱪᱪᱷᱟ
ᱟᱸᱡᱚᱢ ᱫᱟᱢ ᱜᱳᱝᱠᱮ
ᱦᱚᱸ ᱦᱚᱸ ᱟᱸᱡᱚᱢ ᱮᱫᱟᱞᱤᱧ ᱟᱸᱡᱚᱢ ᱮᱫᱟᱞᱤᱧ
ᱟᱹᱰᱤ ᱟᱥᱛᱮ ᱛᱮ ᱨᱚᱲ ᱟᱸᱡᱚᱢᱚᱜ ᱠᱟᱱᱟ ᱱᱚᱝᱠᱟ ᱱᱤᱱᱟᱹᱜ ᱟᱥᱛᱮ ᱟᱸᱡᱚᱢ ᱞᱮᱱᱠᱷᱟᱱ ᱵᱟᱠᱚ ᱦᱟᱛᱟᱣᱟ᱾
ᱟᱪᱪᱷᱟ
ᱦᱮᱞᱳ
ᱟᱵᱤᱱᱟᱜ ᱧᱩᱛᱩᱢ ᱫᱚ?
ᱞᱟᱹᱭᱫᱟᱹᱧ ᱜᱚᱝᱠᱮ ᱟᱹᱰᱤ ᱟᱥᱛᱮ ᱨᱚᱲ ᱟᱸᱡᱚᱢᱚᱜ ᱠᱟᱱᱟ ᱠᱟᱹᱴᱤᱡ ᱡᱳᱨ ᱧᱚᱜ ᱨᱚᱲ ᱢᱮ ᱟᱨ ᱢᱚᱪᱟ ᱥᱩᱨ ᱨᱮ ᱯᱷᱳᱱ ᱫᱚᱦᱚ ᱠᱟᱜ
ᱟᱪᱪᱷᱟ ᱟᱪᱪᱷᱟ ᱱᱤᱛᱚᱜ ᱦᱚᱸ ᱵᱟᱝ ᱟᱸᱡᱚᱜ ᱠᱟᱱᱟ ᱟᱹᱞᱤᱧ ᱢᱟ ᱟᱹᱰᱤ ᱡᱩᱨ ᱡᱩᱨ ᱛᱮᱜᱮ ᱞᱤᱧ ᱨᱚᱲᱮᱫ-ᱟ ᱢᱚᱱᱮ ᱦᱩᱭᱩᱜ ᱠᱟᱱᱟ
ᱦᱳᱭ ᱱᱤᱛᱚᱜ ᱟᱸᱡᱚᱢ ᱱᱟ ᱚᱠᱟ ᱥᱚᱢᱚᱭ ᱪᱚ ᱟᱸᱡᱚᱢᱚᱜ ᱠᱟᱱᱟ ᱚᱠᱟ ᱥᱚᱢᱚᱭ ᱵᱟᱝ ᱱᱚᱝᱠᱟ ᱨᱚᱲ ᱢᱮ ᱱᱤᱭᱟᱹ ᱱᱤᱛᱚᱜ ᱡᱟᱦᱟᱸ
ᱟᱪᱪᱷᱟ ᱟᱪᱪᱷᱟ
ᱜᱚᱝᱠᱮ ᱛᱟᱦᱚᱞᱮ ᱡᱚᱢ ᱠᱚᱫᱚ ᱦᱩᱭ ᱱᱟᱥᱮ ᱟᱹᱣᱨᱤ?
ᱦᱚᱸ ᱦᱚᱸ ᱡᱚᱢ ᱠᱚ ᱫᱚ ᱦᱩᱭ ᱵᱟᱲᱟ ᱠᱟᱱᱟ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱠᱟᱱᱟ ᱥᱤᱱ ᱦᱩᱭᱩᱜ ᱠᱟᱱᱟ
ᱚ ᱚᱱᱛᱮ ᱫᱟᱜ ᱞᱮᱫᱟᱭ ᱛᱤᱦᱤᱧ?
ᱵᱟᱝ ᱟ ᱱᱚᱛᱮ ᱫᱚ ᱵᱟᱭ ᱫᱟᱜ ᱟᱠᱟᱜ-ᱟ᱾
ᱚᱻ᱾ ᱱᱚᱛᱮ ᱦᱚᱸ ᱫᱟᱜ ᱫᱚ ᱵᱟᱭ ᱫᱟᱜ ᱠᱟᱫᱟ ᱦᱟᱞᱠᱟ ᱠᱟᱹᱴᱤᱡ ᱮ ᱦᱚᱭ ᱵᱟᱲᱟ ᱠᱮᱫᱟ ᱦᱚᱭ ᱠᱟᱛᱮᱜ ᱨᱤᱢᱤᱞ ᱮ ᱥᱟᱰᱮ ᱵᱟᱲᱟ ᱠᱮᱫ ᱛᱮ ᱟᱫᱚ ᱫᱟᱜ ᱫᱚ ᱵᱟᱭ ᱫᱟᱜ ᱞᱮᱫᱟ᱾
ᱟᱪᱪᱷᱟ ᱟᱪᱷᱟ᱾
ᱦᱩᱸ᱾ ᱜᱚᱝᱠᱮ ᱛᱟᱦᱚᱞᱮ ᱚᱱᱛᱮ ᱨᱮᱱᱟᱜ ᱠᱟᱹᱢᱤ ᱠᱚᱫᱚ ᱱᱤᱭᱟᱹ ᱜᱷᱟᱹᱲᱤᱡ ᱫᱚ ᱪᱮᱫ ᱠᱟᱹᱢᱤ ᱠᱚ ᱦᱩᱭᱩᱜ ᱠᱟᱱᱟ?
ᱟᱞᱮ ᱱᱚᱛᱮ ᱱᱤᱛᱚᱜ ᱫᱚ ᱠᱟᱹᱢᱤ ᱠᱚᱫᱚ ᱵᱚᱱᱫᱚ ᱦᱟᱛᱟᱲ ᱜᱮᱭᱟ ᱵᱟᱱᱩᱜ ᱛᱟᱞᱮᱭᱟ ᱱᱤᱛᱚᱜ ᱫᱚ᱾ ᱪᱟᱥᱼᱵᱟᱥ ᱠᱚ ᱟᱨᱟᱢᱵᱚ ᱞᱮᱱ ᱜᱮ᱾
ᱟᱸᱡᱚᱢᱚᱜ ᱠᱟᱱᱟ᱾
ᱦᱩᱸ᱾ ᱪᱟᱥᱼᱵᱟᱥ ᱠᱚ ᱱᱤᱛᱚᱜ ᱢᱟ ᱮᱠᱷᱚᱱᱳ ᱟᱣᱹᱨᱤ ᱟᱨᱟᱢᱵᱚ ᱟᱞᱤ ᱟᱣᱹᱨᱤ ᱮᱛᱚᱦᱚᱵᱚᱜ ᱛᱟᱞᱮᱭᱟ ᱚᱱᱟ ᱠᱷᱚᱡᱼᱼ ᱮᱛᱚᱦᱚᱵ ᱞᱮᱱ ᱜᱮ ᱤᱱᱟᱹ ᱯᱚᱨᱮ ᱠᱟᱢᱤ ᱟᱨ ᱵᱟᱠᱷᱟᱱ ᱱᱤᱛ ᱨᱮ ᱚᱠᱟ ᱠᱷᱚᱱ ᱟᱨ ᱠᱟᱢᱤ ᱫᱚ ᱦᱟᱸᱜᱼᱼ
ᱚᱸᱭ᱾ ᱛᱚᱞᱟ ᱠᱚᱫᱚ ᱯᱮ ᱜᱤᱰᱤ ᱠᱮᱫᱟ ᱥᱮ ᱟᱹᱣᱨᱤ?
ᱟᱹᱣᱨᱤ ᱭᱟ ᱜᱤᱰᱤ ᱠᱚᱫᱚ ᱵᱟᱝ ᱦᱩᱭ ᱠᱟᱱᱟ ᱦᱚᱜ-ᱚᱭᱼᱼ ᱥᱚᱵᱮ ᱮᱛᱚᱦᱚᱵ ᱦᱩᱭᱩᱜ ᱠᱟᱱᱟ ᱵᱟᱨ ᱥᱤᱧ ᱢᱚᱬᱮ ᱢᱟᱦᱟᱸ ᱠᱟᱱ ᱯᱚᱨᱮ ᱦᱚᱭᱛᱚ ᱥᱟᱨᱫᱤᱜᱼᱟ ᱦᱟᱸᱜ ᱠᱚ ᱜᱤᱰᱤ ᱵᱟᱲᱟᱭᱟ ᱠᱚ᱾ ᱱᱚᱜ-ᱚᱭ ᱦᱚᱞᱟ ᱢᱟᱦᱟᱸᱫᱮᱨ ᱜᱮ ᱨᱚᱡᱚ ᱠᱚ ᱪᱟᱵᱟ ᱵᱟᱲᱟᱣ ᱠᱟᱱᱟ ᱥᱮᱼᱼ
ᱛᱟᱦᱚᱞᱮ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱡᱷᱚᱛᱚ ᱜᱮ?
ᱦᱚᱭ ᱦᱚᱭ᱾
ᱜᱚᱝᱠᱮ ᱠᱟᱹᱴᱤᱡ ᱡᱳᱨ ᱧᱚᱜ ᱛᱮ ᱨᱚᱲ ᱢᱮ᱾
ᱵᱟᱠᱷᱟᱡ ᱟᱹᱞᱤᱧ ᱢᱟ ᱟᱹᱰᱤ ᱡᱩᱨ ᱛᱮᱜᱮ ᱞᱤᱧ ᱨᱚᱲᱮᱜ-ᱟ, ᱮ ᱥᱩᱱᱟ ᱵᱟᱭ ᱦᱟᱛᱟᱣᱮᱜ-ᱟ ᱱᱚᱸᱰᱮ᱾ ᱟᱸᱻ ᱴᱟᱣᱟᱨ ᱠᱟᱹᱴᱤᱡ ᱜᱮ ᱜᱚᱱᱰᱚᱜᱳᱞ ᱧᱚᱜ ᱠᱮᱜ ᱛᱟᱭᱟ᱾
ᱪᱟ ᱛᱟᱦᱚᱞᱮ ᱡᱟᱦᱟᱸ ᱥᱮᱜ ᱨᱮ ᱴᱟᱣᱟᱨᱼᱼ ᱛᱮ ᱠᱟᱹᱴᱤᱡ ᱪᱟᱞᱟᱜ ᱢᱮ ᱨᱩᱢ ᱵᱷᱤᱛᱤᱨ ᱨᱮ ᱢᱮᱱᱟᱜ ᱢᱮᱭᱟ, ᱥᱮ ᱵᱟᱭᱨᱮ ᱥᱮᱜ ᱨᱮ ᱢᱮᱱᱟᱜ ᱢᱮᱭᱟ?
ᱵᱟᱦᱨᱮ ᱥᱮᱫ ᱨᱮᱜᱮ ᱞᱤᱧ ᱫᱩᱲᱩᱵ ᱠᱟᱱᱟ ᱚᱲᱟᱜ ᱵᱷᱤᱛᱤᱨ ᱠᱷᱚᱱ ᱫᱚᱞᱤᱧ ᱩᱰᱩᱠ ᱠᱟᱱᱟ ᱚᱱᱠᱟ ᱜᱮ ᱨᱚᱲ ᱠᱚ ᱵᱟᱝ ᱦᱚᱸ ᱵᱟᱝ ᱟᱸᱡᱚᱢ ᱴᱷᱤᱠᱟᱹᱜ ᱠᱟᱱ ᱛᱮ᱾
ᱪᱷᱟ ᱛᱟᱦᱚᱞᱮ ᱚᱱᱛᱮ ᱡᱟᱦᱟᱸᱱᱟᱜ ᱯᱚᱨᱚᱵ ᱠᱚ ᱦᱩᱭᱩᱜ ᱠᱟᱱᱟ ᱱᱤᱭᱟᱹ ᱜᱷᱟᱹᱲᱤᱠ?
ᱱᱤᱭᱟᱹ ᱜᱷᱟᱹᱲᱤᱡ ᱛᱮ ᱦᱚᱸ ᱵᱚᱨᱛᱚᱢᱟᱱ ᱟᱞᱮ ᱯᱚᱨᱚᱵᱽ ᱠᱚᱫᱚ ᱵᱟᱱᱩᱜ-ᱟ, ᱱᱚᱜ-ᱚᱭ ᱠᱤᱪᱷᱩ ᱫᱤᱱ ᱯᱚᱨᱮ ᱱᱚᱜ-ᱚᱭ ᱦᱩᱞ ᱢᱟᱦᱟᱸ ᱜᱮ ᱱᱟᱦᱟᱸᱜ ᱢᱮᱱᱟᱜ᱾
ᱛᱟᱦᱚᱞᱮ ᱦᱩᱞ ᱢᱟᱦᱟᱸ ᱫᱚ ᱚᱠᱟ ᱞᱮᱠᱟ ᱯᱮ ᱢᱟᱱᱟᱣᱟ?
ᱟᱞᱮ ᱟᱛᱩ ᱠᱚᱨᱮ ᱫᱚ ᱵᱟᱝᱟ ᱟᱥᱮ ᱯᱟᱥᱮ ᱨᱮᱠᱚ ᱢᱟᱱᱟᱣ ᱵᱟᱲᱟᱭᱟ ᱟᱹᱞᱤᱧ ᱢᱟ ᱦᱟᱸᱜ ᱛᱤᱥᱸᱦᱚᱸ ᱵᱟᱹᱞᱤᱧ ᱧᱮᱞ ᱟᱠᱟᱜ-ᱟ, ᱚᱱᱠᱟ ᱵᱟᱹᱞᱤᱧ ᱪᱟᱞᱟᱣ ᱵᱟᱲᱟ ᱟᱠᱟᱱᱟ᱾ ᱚᱱᱟ ᱫᱚ ᱴᱷᱤᱠᱼᱴᱷᱟᱠ ᱵᱟᱹᱞᱤᱧ ᱞᱟᱹᱭ ᱫᱟᱲᱮᱭᱟᱜ ᱠᱟᱱᱟ ᱦᱟᱸᱜ᱾
ᱱᱮᱛᱟᱨ ᱢᱟ ᱦᱩᱞ ᱢᱟᱦᱟᱸ ᱠᱚᱨᱮ ᱦᱚᱸ ᱫᱚᱢᱮ ᱯᱨᱳᱜᱽᱨᱟᱢ ᱠᱚ ᱠᱚ ᱠᱚᱨᱟᱣ ᱵᱟᱲᱟᱭᱮᱫᱟ᱾ ᱧᱮᱞᱚᱜᱚᱜ ᱠᱟᱱᱟ᱾ ᱛᱟᱦᱚᱞᱮ ᱚᱱᱛᱮ ᱚᱞ ᱪᱤᱠᱤ ᱤᱫᱤ ᱠᱟᱛᱮᱜ ᱯᱟᱲᱦᱟᱣ ᱠᱚ ᱮᱦᱚᱵ ᱟᱠᱟᱱᱟ ᱥᱮ ᱵᱟᱝ ᱟᱯᱮ ᱚᱱᱛᱮ?
ᱦᱚᱸ ᱱᱚᱛᱮ ᱫᱚ ᱪᱟᱹᱞᱩᱜ ᱠᱟᱱᱟ, ᱟᱞᱤᱧ ᱡᱟᱦᱟᱸ ᱠᱚᱞᱮᱡᱽ ᱨᱤᱞᱤᱧ ᱯᱟᱲᱦᱟᱜ ᱛᱟᱦᱮᱱᱟ ᱚᱸᱰᱮ ᱢᱮᱱᱟᱜ-ᱟ ᱥᱟᱵᱽᱡᱮᱠᱴ᱾
ᱚ ᱠᱚᱞᱮᱡ ᱠᱚ ᱤᱭᱩᱱᱤᱵᱷᱟᱨᱥᱤᱴᱤ ᱠᱚ ᱚᱱᱛᱮ ᱨᱮ ᱪᱟᱹᱞᱩᱣ ᱠᱟᱱᱟ?
ᱦᱚᱸ ᱪᱟᱹᱞᱩ ᱠᱟᱱ ᱜᱮᱭᱟ᱾
ᱟᱨ ᱚᱱᱠᱟ ᱯᱨᱟᱭᱢᱟᱨᱤ ᱥᱮ ᱦᱟᱭ ᱤᱥᱠᱩᱞᱼᱼ
ᱱᱚᱣᱟ ᱯᱨᱟᱭᱢᱟᱢᱨᱤ ᱞᱮᱵᱮᱞ ᱨᱮᱫᱚ ᱵᱟᱝᱟ, ᱱᱚᱣᱟ ᱠᱚᱞᱮᱡᱽ ᱞᱮᱵᱮᱞ ᱨᱮᱜᱮ ᱦᱟᱸᱜ ᱪᱟᱹᱞᱩ ᱦᱟᱛᱟᱲ ᱠᱟᱱᱟ ᱵᱚᱨᱛᱚᱢᱟᱱ ᱫᱚ᱾ ᱦᱟᱭ ᱤᱥᱠᱩᱞ ᱨᱮᱵᱮᱞ ᱫᱚ ᱦᱟᱸᱜ ᱞᱮᱵᱮᱞ ᱫᱚ ᱱᱟᱦᱟᱸᱜ ᱟᱹᱣᱨᱤᱭᱟᱜᱼᱟ ᱱᱤᱛᱚᱜ ᱦᱚᱸ᱾
ᱦᱩᱸ, ᱱᱚᱛᱼᱼ ᱛᱮ ᱫᱚ ᱦᱟᱭ ᱤᱥᱠᱩᱞ ᱯᱨᱟᱭᱢᱟᱨᱤ ᱠᱚᱨᱮ ᱦᱚᱸ ᱪᱟᱹᱞᱩ ᱟᱠᱟᱱ ᱨᱮᱦᱚᱸ ᱟᱫᱚ ᱩᱱᱟᱹᱜ ᱥᱩᱨ ᱥᱩᱨ ᱫᱚ ᱵᱟᱹᱱᱩᱜ-ᱟ ᱟᱹᱰᱤᱼᱼ ᱞᱮᱠᱷᱟ ᱥᱩᱢᱩᱝ ᱜᱮ ᱢᱮᱱᱟᱜ ᱟᱹᱰᱤ ᱥᱟᱜᱤᱧ ᱥᱟᱜᱤᱧ ᱟᱨᱠᱤ, ᱩᱱᱟᱹᱜ ᱫᱚ ᱟᱹᱣᱨᱤ ᱪᱟᱞᱩᱜᱼᱟ᱾ ᱟᱪᱪᱷᱟ ᱛᱟᱦᱚᱞᱮ ᱵᱟᱦᱟ ᱢᱟᱜ ᱢᱚᱬᱮ ᱠᱚᱫᱚ ᱦᱩᱭ ᱱᱟ ᱚᱱᱛᱮ?
ᱟᱞᱮ ᱱᱚᱛᱮ ᱫᱚ ᱦᱟᱸᱜ ᱵᱟᱦᱟ ᱢᱟᱜ ᱢᱚᱬᱮ ᱠᱚᱫᱚᱼᱼ ᱵᱟᱦᱟ ᱫᱚ ᱟᱞᱮ ᱫᱚ ᱯᱷᱟᱹᱜᱩᱱ ᱵᱚᱸᱜᱟ ᱞᱮ ᱵᱟᱦᱟᱜ ᱜᱮᱭᱟ᱾
ᱦᱩᱸ᱾
ᱟᱨ ᱢᱟᱜᱢᱚᱬᱮ ᱫᱚ ᱟᱞᱮ ᱫᱚᱞᱮ ᱵᱚᱸᱜᱟᱜᱼᱟ ᱱᱚᱣᱟ ᱤᱭᱟᱹ ᱥᱚᱢᱚᱭ ᱱᱚᱣᱟ ᱨᱟᱥ ᱯᱩᱨᱱᱤᱢᱟ ᱥᱚᱢᱚᱭ᱾
ᱚ
ᱨᱟᱵᱟᱝ ᱫᱤᱱ ᱯᱩᱨᱱᱤᱢᱟ ᱨᱮ᱾
ᱢᱟᱜ ᱢᱚᱬᱮ ᱫᱚ ᱯᱩᱨᱱᱤᱢᱟ ᱨᱮ᱾
ᱦᱳᱭ ᱨᱟᱵᱟᱝ ᱫᱤᱱ ᱠᱩᱱᱟᱹᱢᱤ ᱨᱮ ᱱᱚᱣᱟ ᱥᱚᱦᱨᱟᱭ ᱠᱚ ᱯᱚᱨᱮ᱾
ᱚ ᱛᱟᱦᱚᱞᱮ ᱥᱚᱨᱦᱟᱭ ᱫᱚ ᱪᱮᱫ ᱵᱚᱸᱜᱟ ᱯᱮ ᱥᱚᱨᱦᱟᱭᱚᱜᱼᱟ?
ᱟᱸᱜᱷᱟᱲ ᱵᱚᱸᱜᱟ ᱫᱚ ᱵᱟᱝᱟ ᱟᱸᱜᱷᱟᱲ ᱵᱚᱸᱜᱟ ᱠᱟᱨᱛᱤᱠ ᱵᱚᱸᱜᱟ᱾ ᱟᱨ ᱥᱚᱦᱨᱟᱭ ᱠᱚ ᱥᱚᱦᱨᱟᱭ ᱵᱟᱲᱟ ᱠᱟᱛᱮᱫ ᱜᱮ ᱟᱞᱮᱫᱚ ᱦᱚᱲᱚ ᱦᱩᱲᱩ ᱠᱚᱫᱚᱞᱮ ᱤᱨ ᱵᱟᱲᱟᱭᱟ᱾
ᱚ ᱟᱞᱮ ᱱᱚᱛᱮ ᱦᱚᱸ ᱚᱱᱠᱟᱜᱮ ᱥᱚᱨᱦᱟᱭ ᱵᱚᱸᱜᱟ ᱜᱮ ᱥᱚᱨᱦᱟᱭ ᱫᱚ ᱦᱩᱭᱩᱜᱼᱟ᱾
ᱵᱚᱛᱚᱨ ᱜᱮ ᱢᱟᱜ ᱢᱚᱬᱮ ᱠᱷᱚᱱᱟᱜ ᱯᱚᱱᱫᱨᱚ ᱫᱤᱱ ᱜᱟᱱ ᱯᱚᱨᱮ ᱢᱟᱜ ᱢᱬᱮᱭᱟᱞᱮ᱾ ᱢᱟᱱᱮ ᱯᱟᱸᱪ ᱵᱚᱪᱷᱚᱨ ᱚᱱᱛᱚᱨ ᱢᱚᱬᱮ ᱥᱮᱨᱢᱟ ᱯᱚᱨᱮ᱾
ᱚᱸ ᱟᱹᱰᱤ ᱪᱷᱟᱠᱟ ᱪᱷᱟ ᱵᱟᱝ ᱚᱱᱛᱮ ᱜᱮ ᱢᱟᱜᱢᱚᱬᱮ ᱫᱚ᱾ ᱛᱚ
ᱱᱚᱜ-ᱚᱭ ᱞᱟᱥᱴ ᱦᱩᱭᱠᱟᱱ ᱛᱟᱞᱮᱭᱟ ᱫᱩ ᱦᱟᱡᱟᱨ ᱯᱩᱪᱤᱥ ᱨᱮᱦᱚᱸ ᱢᱟᱜ ᱢᱚᱬᱮ ᱦᱩᱭ ᱠᱟᱱ ᱛᱟᱞᱮᱭᱟ᱾ ᱪᱷᱟᱵᱵᱤᱥ ᱨᱮ ᱢᱤᱫ ᱧᱤᱫᱟᱹ ᱵᱟᱦᱟ ᱦᱩᱭ ᱟᱠᱟᱱ ᱛᱟᱞᱮᱭᱟ ᱟᱞᱮ ᱮᱱᱮᱡ ᱟᱠᱟᱣᱟ ᱵᱟᱦᱟ᱾
ᱱᱚ-ᱚᱭ ᱱᱤᱭᱟᱹ ᱫᱷᱟᱣ ᱜᱮ ᱥᱚᱵᱮ ᱥᱚᱵᱮ ᱜᱮ ᱪᱟᱵᱟ ᱟᱠᱟᱱᱟ᱾
ᱛᱟᱦᱞᱮ ᱚᱱᱛᱮ ᱪᱟᱥ ᱵᱟᱥ ᱫᱚ ᱚᱝᱠᱟ
ᱛᱤᱨᱤᱥ ᱮᱠᱛᱨᱤᱥ ᱠᱚᱥᱮᱫ
ᱛᱟᱦᱞᱮ ᱜᱚᱝᱠᱮ ᱚᱱᱛᱮ ᱪᱟᱥ ᱵᱟᱥ ᱫᱚ ᱦᱳᱲᱳ ᱪᱷᱟᱲᱟ ᱟᱨᱦᱚᱸ ᱪᱮᱫ ᱪᱮᱫ ᱠᱚᱯᱮ ᱪᱟᱥ ᱵᱟᱥ ᱜᱮᱭᱟ?
ᱤᱱᱟᱹᱜᱮ ᱦᱳᱲᱳ ᱜᱮ ᱟᱞᱮ ᱚᱱᱛᱮ ᱨᱮ ᱵᱟᱞᱮ ᱪᱟᱥ ᱜᱮᱭᱟ ᱦᱳᱲᱳ ᱪᱷᱟᱲᱟ
ᱟᱹᱞᱩ ᱠᱚ
ᱵᱟᱝ ᱟ ᱵᱟᱝ ᱟ ᱟᱞᱩ ᱠᱚᱫᱚ ᱵᱟᱝ ᱟ᱾
ᱟᱨ ᱡᱟᱦᱟᱱᱟᱜ ᱟᱱᱟᱡ ᱠᱚ᱾
ᱦᱮᱸ
ᱦᱮᱞᱳ᱾
ᱟᱯᱮ ᱚᱱᱛᱮ ᱠᱚ ᱪᱟᱥ ᱵᱟᱲᱟᱭ ᱜᱮᱭᱟ ᱟᱞᱩ ᱠᱚ?
ᱦᱮᱸ ᱱᱚᱛᱮ ᱫᱚ ᱟᱹᱞᱩ ᱠᱚᱦᱚᱸ ᱪᱟᱥ ᱵᱟᱲᱟ ᱫᱚ ᱦᱩᱭᱩᱜ ᱜᱮᱭᱟ ᱟᱱᱟᱡ ᱠᱚᱦᱚᱸ ᱡᱷᱚᱛᱚ ᱨᱚᱠᱚᱢ ᱟᱱᱟᱡ ᱢᱚᱡᱽ ᱜᱮ ᱦᱩᱭ ᱫᱚ ᱦᱩᱭᱩᱜ-ᱟ᱾ ᱛᱚ
ᱟᱪᱪᱷᱟ ᱟᱪᱪᱷᱟ᱾
ᱛᱟᱦᱚᱞᱮ ᱟᱯᱮ ᱚᱱᱛᱮ ᱟᱱᱟᱡ ᱠᱚᱫᱚ ᱵᱟᱯᱮ ᱪᱟᱥ ᱜᱮᱭᱟ ᱟᱱᱟᱡ ᱫᱚ ᱪᱮᱫ ᱦᱚᱸ
ᱵᱟᱝᱟ ᱵᱟᱝᱟ ᱟᱞᱮ ᱱᱛᱱᱛᱮ ᱫᱚ ᱥᱮᱨᱢᱟ ᱫᱟᱜ ᱵᱷᱚᱨᱥᱟ ᱪᱟᱥ ᱛᱚ᱾
ᱚ
ᱚᱱᱟ ᱠᱷᱟᱹᱛᱤᱨ ᱵᱟᱠᱚ ᱪᱟᱥ ᱵᱟᱲᱟᱭ ᱜᱮᱭᱟ᱾ ᱪᱮᱫ ᱵᱤᱱ ᱞᱟᱹᱭᱮᱜᱼᱟ?
ᱡᱷᱚᱛᱚ ᱠᱤᱪᱷᱩ ᱜᱮ ᱛᱟᱦᱞᱮ ᱠᱤᱨᱤᱧ?
ᱦᱚᱸ ᱠᱤᱨᱤᱧ, ᱚᱠᱚᱭ ᱢᱤᱫᱴᱮᱱ- ᱵᱟᱨᱭᱟ ᱚᱲᱟᱜ ᱠᱚᱨᱮ ᱠᱚ ᱫᱟᱲᱮᱭᱟᱜ ᱠᱷᱟᱱ ᱠᱚ ᱪᱟᱥ ᱟᱠᱟᱫ ᱠᱚ ᱟᱨ ᱪᱮᱫ?
ᱦᱮᱸ
ᱚᱲᱟᱜ ᱢᱚᱛᱚ
ᱦᱩᱸ᱾
ᱵᱟᱝᱠᱷᱟᱱ ᱱᱚᱝᱠᱟ ᱡᱮ ᱢᱤᱫᱴᱟᱝ ᱵᱟᱸᱱᱤᱡᱽᱡᱦᱤᱠᱤᱨᱤ ᱠᱟᱹᱨᱮ ᱵᱮᱵᱽᱥᱟ ᱤᱭᱟᱹᱭ ᱪᱟᱥᱟᱭ, ᱚᱱᱠᱟ ᱠᱚᱫᱚ ᱵᱟᱝ ᱦᱩᱭᱩᱜ ᱠᱟᱱᱟ ᱟᱞᱮ ᱚᱱᱛᱮ ᱫᱚ᱾ ᱦᱩᱸ ᱢᱚᱴᱟᱢᱩᱴᱤ ᱦᱚᱞᱟ ᱢᱟᱸᱫᱷᱮᱨ ᱞᱤᱧ ᱪᱟᱞᱟᱣ ᱞᱮᱱᱟ, ᱚᱱᱟ ᱤᱭᱟᱹ ᱥᱮᱫ ᱪᱮᱫ ᱠᱚ ᱞᱟᱹᱭᱼᱟ ᱜᱚᱲᱵᱮᱛᱟ, ᱜᱷᱟᱴᱟᱞ ᱚᱱᱟ ᱪᱚᱱᱫᱨᱚᱠᱚᱱᱟ ᱥᱮᱫ ᱞᱤᱧ ᱪᱟᱞᱟᱣᱞᱮᱱᱟ, ᱚᱱᱛᱮ ᱨᱮᱠᱚ ᱪᱟᱥ ᱜᱮᱭᱟ ᱟᱞᱩ ᱠᱚ᱾ ᱱᱤᱛᱚᱜ ᱦᱚᱸᱠᱚ ᱪᱟᱥᱮᱜᱼᱟ, ᱚᱱᱟ ᱛᱤᱞᱢᱤᱧ ᱠᱚᱠᱚ ᱪᱟᱥᱟ ᱚᱱᱛᱮ ᱫᱚ
ᱟᱪᱪᱷᱟ, ᱦᱳᱭ ᱦᱳᱭ, ᱟᱞᱮ ᱱᱚᱛᱮ ᱦᱚᱸ ᱛᱤᱞᱢᱤᱧ ᱫᱚ ᱪᱟᱥ ᱵᱟᱲᱟ ᱫᱚ ᱦᱳᱭ ᱫᱚ ᱦᱳᱭᱳᱜ ᱜᱤᱭᱟ ᱛᱤᱞᱢᱤᱧᱼᱼ
ᱟᱫᱚ ᱟᱞᱮ ᱚᱱᱛᱮ ᱜᱮ ᱱᱚᱝᱠᱟ ᱪᱟᱥ ᱠᱚᱫᱚ ᱵᱟᱹᱱᱩᱜ ᱛᱟᱞᱮᱭᱟ ᱦᱟᱸᱜ᱾
ᱟᱪᱪᱷᱟ᱾ ᱟᱨᱦᱚᱸ ᱚᱱᱠᱟ ᱡᱟᱸᱦᱟᱱᱟᱜ ᱯᱟᱛᱟ ᱠᱚ ᱵᱟᱝ ᱦᱳᱭᱳᱜ ᱠᱟᱱᱟ ᱚᱱᱛᱮ?
ᱯᱟᱛᱟ ᱠᱚᱫᱚ ᱪᱟᱵᱟᱭᱮᱱᱟ᱾
ᱚ ᱪᱮᱫ ᱪᱮᱫ ᱯᱟᱛᱟ ᱠᱚ ᱦᱳᱭᱳᱜ ᱜᱮᱭᱟ?
ᱟᱞᱮ ᱱᱚᱣᱟ ᱥᱩᱨ ᱨᱮ ᱟᱞᱮ ᱫᱚᱞᱜᱨᱟᱢ ᱨᱮ ᱢᱤᱫᱴᱮᱱ ᱯᱟᱛᱟ ᱦᱳᱭᱩᱜ ᱜᱮᱭᱟ। ᱚᱱᱛᱮ ᱩᱲᱤᱥᱥᱟ ᱫᱷᱟᱨᱮ ᱵᱮᱝᱜᱚᱞ ᱜᱮ ᱚᱱᱟ ᱦᱚᱸ। ᱚᱸ ᱰᱩᱢᱵᱩᱨᱤᱭᱟᱹ ᱨᱮ ᱯᱟᱛᱟ ᱦᱩᱭᱩᱜ ᱜᱮᱭᱟ। ᱟᱨ ᱚᱱᱠᱟ ᱠᱟᱪᱷᱟ ᱠᱟᱪᱷᱟ ᱟᱞᱮ ᱚᱱᱟ ᱠᱚᱨᱮ ᱫᱚ ᱚᱱᱛᱮ ᱚᱱᱟ ᱠᱚᱨᱮ᱾ ᱚᱸᱰᱮ ᱤᱱᱟᱹ ᱤᱱᱟᱹᱠᱤᱱ ᱵᱟᱨ ᱡᱟᱭᱜᱟ ᱨᱮᱜᱮᱞᱮ ᱵᱟᱲᱟᱭᱟ ᱟᱫᱚ ᱵᱟᱹᱞᱤᱧ ᱵᱟᱲᱟᱭᱟ ᱦᱟᱸᱜ ᱯᱟᱛᱟ ᱫᱚ᱾ ᱴᱮ ᱠᱚᱨᱮ ᱦᱩᱭᱩᱜᱼᱟ, ᱪᱟᱞᱟᱣ ᱦᱚᱸ ᱵᱟᱹᱞᱤᱧ ᱪᱟᱞᱟᱣ ᱵᱟᱲᱟᱜᱼᱟ ᱥᱮ ᱟᱹᱞᱤᱧ ᱫᱚ᱾ ᱟᱣᱨᱤᱞᱤᱧ ᱪᱟᱞᱟᱜᱼᱟ ᱛᱮᱦᱮᱧ ᱫᱷᱟᱹᱵᱤᱡ ᱦᱟᱱᱟ ᱯᱟᱛᱟ ᱧᱮᱞ᱾
ᱦᱮᱸ ᱛᱟᱦᱞᱮ ᱯᱟᱴᱟᱵᱤᱸᱫᱟᱹ ᱯᱟᱛᱟ ᱫᱚᱢ ᱟᱸᱡᱚᱢ ᱠᱟᱫᱟ ᱥᱮ ᱵᱟᱝ?
ᱦᱚᱸ ᱦᱚᱸ।
ᱦᱮᱡ ᱵᱟᱲᱟ ᱠᱟᱱᱟᱢ?
ᱚᱱᱟ ᱫᱷᱟᱨᱮ ᱞᱤᱧ ᱪᱟᱞᱟᱣ ᱞᱤᱱᱟ ᱠᱟᱹᱢᱤ ᱱᱤᱭᱟᱹ ᱫᱷᱟᱣ ᱚᱱᱟ ᱦᱳᱲᱳ ᱤᱨ ᱨᱮ ᱱᱮᱜᱼ ᱱᱤᱭᱟᱹ ᱵᱚᱨᱚ ᱨᱮ
ᱦᱩᱸ
ᱦᱩᱲᱩ ᱤᱨ ᱜᱟᱹᱰᱤ ᱨᱮᱞᱤᱧ ᱢᱮᱱᱟᱡᱟᱨ ᱮᱫ ᱛᱟᱦᱮᱱᱟ᱾ ᱚᱱᱛᱮ ᱞᱤᱧ ᱪᱟᱞᱟᱣ ᱞᱮᱱᱟ ᱚᱱᱟ ᱵᱤᱱᱯᱩᱨ ᱯᱟᱨᱚᱢ ᱠᱟᱛᱮ
ᱟᱪᱪᱷᱟ ᱛᱟᱞᱦᱮ ᱯᱚᱴᱟᱵᱤᱸᱫᱟᱹ ᱯᱟᱛᱟ ᱫᱚᱢ ᱦᱮᱡᱽ ᱵᱟᱲᱟ ᱟᱠᱟᱱᱟ ᱥᱮ ᱵᱟᱝ ᱧᱮᱞ᱾
ᱚ ᱵᱟᱝᱼᱟ ᱵᱟᱝᱼᱟ ᱵᱟᱹᱞᱤᱧ ᱪᱟᱞᱟᱣ ᱠᱟᱱᱟ ᱟᱞᱮ ᱟᱹᱛᱩ ᱠᱷᱚᱱ ᱦᱚᱸᱠᱚ ᱪᱟᱞᱟᱣ ᱵᱟᱲᱟᱜ ᱜᱮᱭᱟ ᱚᱱᱠᱟ ᱥᱚᱢᱚᱭ ᱠᱚ ᱟᱨ ᱵᱟᱝ ᱦᱩᱭᱩᱜ ᱜᱮᱭᱟ ᱪᱟᱞᱟᱣ ᱵᱟᱝ ᱦᱩᱭ ᱠᱟᱱᱟ᱾ ᱢᱚᱱᱮ ᱢᱟ ᱢᱮᱱᱟᱜᱼᱟ ᱵᱚᱪᱷᱚᱨ ᱵᱚᱪᱷᱚᱨ ᱞᱤᱧ ᱱᱮᱲᱟᱭᱟᱞᱤᱧ ᱟᱨ ᱵᱟᱝ ᱜᱟᱱᱚᱜᱼᱟ ᱞᱮ ᱵᱟᱝ ᱤᱱᱟᱹ ᱫᱷᱟᱣ ᱫᱚᱞᱤᱧ ᱪᱟᱞᱟᱜᱼᱟ ᱯᱟᱴᱟᱵᱤᱫᱷᱟᱹ ᱧᱮᱞ ᱪᱮᱫ ᱠᱚ ᱛᱟᱨ ᱠᱟᱹᱢᱤ ᱦᱩᱭᱳᱜᱼᱟ ᱟᱨ ᱪᱟᱞᱟᱣ ᱵᱟᱝ ᱦᱳᱭᱩᱜᱼᱟ ᱚᱱᱮ ᱚᱱᱠᱟ ᱥᱤᱥ
ᱚᱝᱠᱟᱜᱤ ᱪᱟᱞᱟᱣ ᱵᱟᱲᱟ ᱫᱚ ᱟᱹᱰᱤ ᱵᱟᱨ ᱢᱟᱱ ᱱᱚᱸᱰᱮ ᱠᱷᱚᱱᱟᱜ ᱦᱚᱸ ᱫᱚᱢᱮ ᱫᱚ ᱵᱟᱝ ᱥᱩᱨ ᱜᱤᱭᱟ ᱟᱞᱮ ᱴᱷᱮᱱ ᱠᱷᱚᱱᱟᱜ ᱚᱱᱠᱟ ᱥᱳᱛᱳᱨ ᱥᱳᱛᱳᱨ ᱵᱟᱹᱥ ᱱᱳᱵᱳᱭ ᱢᱤᱫ ᱥᱚ ᱜᱟᱱ ᱦᱳᱭᱩᱜᱼᱟ ᱠᱤᱞᱳᱢᱤᱴᱟᱨ᱾ ᱯᱨᱚᱛᱮᱠ ᱵᱟᱨ ᱜᱮ ᱚᱱᱠᱟ ᱪᱟᱞᱟᱣ ᱪᱟᱞᱟᱣ ᱢᱮᱱ ᱢᱮᱱᱛᱮ ᱢᱤᱫ ᱫᱷᱟᱣ ᱪᱟᱞᱟᱣ ᱦᱳᱭ ᱞᱮᱱᱟ ᱟᱫᱚ ᱪᱟᱞᱟᱣ ᱵᱟᱝ ᱦᱳᱭ ᱠᱟᱱᱟ᱾
ᱟᱪᱪᱷᱟ ᱚᱱᱛᱮ ᱵᱩᱨᱩ ᱵᱚᱸᱜᱟ ᱠᱚ ᱵᱟᱝ ᱦᱳᱭᱩᱜ ᱠᱟᱱᱟ?
ᱵᱟᱝᱟ ᱵᱟᱝᱟ ᱟᱞᱮ ᱱᱚᱛᱮ ᱫᱚ ᱵᱩᱨᱩ ᱤᱭᱟᱹ ᱜᱮ ᱵᱟᱹᱱᱩᱜ ᱟᱱᱟ᱾
ᱦᱩᱸ ᱟᱪᱪᱷᱟ
ᱱᱚᱛᱮ ᱩᱲᱤᱥᱥᱟ ᱫᱷᱟᱨᱮ ᱚᱱᱛᱮ ᱠᱤᱪᱷᱩ ᱠᱚ ᱵᱚᱸᱜᱟᱭ ᱜᱤᱭᱟ ᱚᱱᱟ ᱱᱚᱜ ᱱᱚᱣᱟ ᱫᱷᱟᱨᱮ ᱜᱮ ᱵᱟᱠᱷᱟᱱ ᱫᱚ ᱟᱞᱮ ᱱᱚᱛᱮ ᱠᱚᱫᱚ ᱵᱟᱝᱼᱟ᱾
ᱟᱪᱪᱷᱟ ᱚᱠᱛᱚ ᱠᱚ ᱛᱤᱱ ᱜᱷᱟᱹᱲᱤᱠ ᱦᱩᱭᱱᱟ ᱠᱟᱹᱴᱤᱡᱽ ᱤᱧ ᱧᱮᱞ ᱞᱮ ᱱᱚᱜᱼᱚᱭ ᱟᱨ ᱠᱟᱹᱴᱤᱡᱽ ᱢᱮᱱᱟᱜᱼᱟ᱾
ᱦᱩᱸ ᱵᱟᱨᱚ ᱢᱤᱱᱤᱴ ᱠᱷᱟᱱ ᱫᱚ ᱵᱟᱠᱚ ᱜᱟᱞᱢᱟᱨᱟᱣ ᱦᱚᱪᱚᱣᱟᱜᱼᱟ ᱡᱟᱹᱥᱛᱤ
ᱦᱳᱭ ᱡᱟᱭᱜᱟ ᱠᱚᱨᱮᱱᱟᱜ ᱧᱩᱛᱩᱢ ᱠᱚᱫᱚ ᱞᱮᱭ ᱠᱚᱠᱚ ᱵᱟᱨᱚᱱ ᱠᱟᱫᱟ ᱛᱚ ᱡᱟᱭᱜᱟ ᱠᱚᱨᱮᱱᱟᱜ ᱧᱩᱛᱩᱢ ᱠᱚ ᱟᱨᱠᱤ ᱡᱟᱭᱜᱟ ᱠᱚᱨᱮᱱᱟᱜ ᱧᱩ ᱛᱩ ᱫᱷᱚᱨᱚᱢ ᱤᱫᱤ ᱠᱟᱛᱮ ᱚᱱᱟ ᱠᱚᱫᱚ ᱞᱮᱭ ᱠᱚ ᱵᱟᱨᱚᱱ ᱠᱟᱫᱟ ᱛᱚ
ᱟᱪᱪᱷᱟ ᱟᱪᱪᱷᱟ ᱟᱪᱪᱷᱟ ᱵᱟᱝᱼᱟ ᱟᱹᱞᱤᱧ ᱫᱚ ᱠᱟᱹᱴᱤᱡᱽ ᱞᱤᱧ ᱱᱟᱣᱟ ᱧᱚᱜ ᱜᱮᱭᱟ ᱥᱮ ᱦᱚᱜᱼᱚᱭ ᱛᱮᱦᱮᱧ ᱜᱮ ᱦᱚᱭᱛᱳ ᱯᱳᱭᱞᱳ ᱞᱤᱧ ᱜᱟᱞᱢᱟᱨᱟᱣ ᱠᱟᱱᱟ᱾ ᱦᱮᱸ ᱵᱟᱝ ᱜᱟᱱᱚᱜ ᱠᱟᱱ ᱛᱟᱦᱮᱱᱟ᱾
ᱟᱪᱪᱷᱟ
ᱠᱚᱞ ᱚᱯᱥᱚᱱ ᱵᱟᱹᱞᱤᱧ ᱧᱟᱢᱮᱫ ᱛᱟᱸᱦᱮᱱᱟ᱾
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭ ᱠᱟᱱᱟ ᱵᱟᱝ?
ᱦᱚᱸ ᱦᱚᱸ ᱡᱚᱢ ᱵᱟᱲᱟ ᱠᱟᱛᱮᱫ ᱟᱹᱞᱤᱧ ᱫᱩᱲᱩᱵ ᱵᱟᱲᱟ ᱠᱷᱚᱱᱞᱤᱧ ᱵᱟᱦᱟ ᱥᱮᱫᱨᱮ᱾ ᱟᱫᱚ ᱚᱲᱟᱜ ᱚᱱᱠᱟ ᱵᱷᱤᱛᱤᱨ ᱨᱮ ᱴᱟᱣᱟᱨ ᱠᱚ ᱵᱟᱭ ᱧᱟᱢᱮᱼᱟᱭ᱾
ᱟᱪᱪᱷᱟ ᱚᱱᱠᱟᱜᱮ ᱱᱚᱣᱟ ᱴᱟᱣᱟᱨ ᱠᱚᱦᱚᱸ ᱥᱚᱵᱽ ᱥᱚᱢᱚᱭ ᱫᱚ ᱵᱟᱭ ᱧᱟᱢ ᱫᱟᱛᱚ ᱱᱚᱝᱠᱟ ᱜᱮ ᱦᱚᱭ ᱱᱤᱛᱚᱜ ᱟᱹᱰᱤ ᱦᱚᱲ ᱜᱮᱠᱚ ᱜᱚᱞᱯᱷᱚ ᱵᱟᱲᱟᱭᱮᱫᱟ᱾
ᱦᱩᱸ
ᱞᱟᱹᱭᱢᱮ ᱠᱷᱚᱵᱚᱨ ᱠᱚ ᱛᱟᱨᱯᱚᱨ ᱦᱮᱞᱳ
ᱱᱟᱯᱟᱭ ᱵᱟᱲᱟ ᱜᱮ ᱚᱲᱟᱜ ᱠᱚᱨᱮ ᱫᱚ ᱡᱚᱛᱚ ᱱᱟᱯᱟᱭ ᱵᱟᱲᱟᱜ ᱜᱮᱛᱚ?
ᱦᱩᱸ ᱨᱚᱲ ᱠᱚ ᱟᱨᱠᱤ ᱢᱟᱡᱷᱮ ᱢᱚᱫᱽᱫᱷᱮ ᱫᱚ ᱵᱟᱝ ᱟᱸᱡᱚᱢᱚᱜ ᱠᱟᱱ ᱛᱟᱢᱟ ᱛᱚ ᱦᱚᱭᱛᱚ ᱴᱟᱣᱟᱨ ᱠᱚᱦᱚᱸ ᱵᱟᱭ ᱧᱟᱢ ᱫᱟ᱾ ᱴᱷᱤᱠ ᱜᱮᱭᱟ ᱛᱟᱞᱦᱮ ᱚᱠᱛᱚ ᱠᱚᱦᱚᱸ ᱦᱩᱭᱱᱟ ᱟᱨᱦᱚᱸ ᱱᱚᱝᱠᱟ ᱚᱠ ᱚᱠᱛᱚ ᱠᱚᱢ ᱧᱟᱢ ᱞᱮᱠᱷᱟᱱ ᱛᱟᱦᱚᱞᱮ ᱱᱚᱝᱠᱟ ᱜᱚᱞᱯᱷᱚ ᱵᱟᱲᱟ ᱦᱩᱭᱩᱜᱼᱟ ᱱᱤᱛᱚᱜ ᱫᱚ ᱫᱚᱦᱚ ᱦᱩᱭ ᱞᱮᱱ ᱜᱮ᱾
ᱚᱠᱛᱚ ᱠᱚᱸᱦᱚᱸ ᱦᱩᱭ ᱤᱫᱤᱭᱮᱱᱟ ᱟᱨ ᱠᱤᱪᱷᱩ-ᱠᱤᱪᱷᱩ ᱜᱮ ᱟᱨᱠᱤ ᱢᱮᱱᱟᱜᱼᱟ ᱨᱚᱲ- ᱨᱚᱲ ᱛᱮᱜᱮ ᱪᱟᱵᱟ ᱡᱚᱝᱼᱟ ᱚᱱᱟ